ᱦᱩᱸ ᱦᱮᱸ ᱞᱟᱹᱭ ᱵᱤᱱ ᱜᱚᱢᱠᱮ
ᱦᱮᱸ ᱜᱚᱝᱠᱮ ᱟᱫᱚ ᱵᱟᱦᱟ ᱨᱮᱱᱟᱜ ᱞᱟᱝ ᱜᱚᱞᱯᱷᱚᱭᱮᱫ ᱛᱟᱦᱮᱸᱫ ᱟᱫᱚ ᱮᱸ ᱡᱟᱦᱟᱸ ᱮᱸ ᱮᱸ ᱫᱟᱜ ᱫᱩᱞ
ᱦᱳᱭ ᱦᱳᱭ ᱫᱟᱜ ᱫᱩᱞ ᱠᱚᱨᱮᱱᱟᱜ ᱞᱟᱝ ᱜᱚᱞᱯᱷᱚᱭᱮᱫ ᱛᱟᱦᱮᱸᱫ
ᱦᱮᱸ ᱦᱮᱸ ᱦᱮᱸ ᱟᱫᱚ ᱡᱟᱦᱟᱸ ᱵᱟᱦᱟ ᱨᱮᱱᱟᱜ ᱡᱟᱦᱟᱸ ᱟᱫᱚ ᱟᱯᱮ ᱫᱚ ᱛᱤᱱ ᱫᱤᱱ ᱯᱮ ᱱᱚᱝᱠᱟ ᱯᱮ ᱵᱟᱦᱟᱜ ᱜᱮᱭᱟ ᱢᱟᱱᱮ ᱵᱟᱦᱟ ᱫᱚ ᱡᱮᱢᱚᱱ ᱤᱭᱟᱹ ᱩᱢ ᱢᱟᱦᱟ ᱥᱟᱹᱨᱫᱤ ᱢᱟᱦᱟ ᱟᱨ ᱟᱨ ᱡᱟᱞᱮ ᱢᱟᱦᱟ ᱦᱮᱸ ᱥᱮ ᱪᱮᱫ ᱛᱟᱦᱚᱞᱮ ᱟᱯᱮ ᱫᱚ ᱛᱤᱱ ᱫᱤᱱ ᱯᱮ
ᱟᱞᱮ ᱢᱟ ᱚᱱᱮ ᱚᱱᱮ ᱩᱢ ᱢᱟᱦᱟ ᱨᱮ ᱟᱨᱟᱢᱵᱷᱚᱜ ᱠᱟᱱᱟ᱾ ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱚᱱᱟ ᱚᱱᱟ ᱯᱮ ᱢᱟᱦᱟ ᱜᱮ ᱯᱮ ᱢᱟᱦᱟ ᱜᱮᱞᱮ ᱟᱞᱮ ᱫᱚᱞᱮ ᱚᱱᱟᱢ ᱯᱟᱞᱟᱣ ᱜᱮᱭᱟ᱾
ᱟᱪᱪᱷᱟ ᱟᱪᱪᱷᱟ ᱟᱪᱪᱷᱟ ᱟᱫᱚ ᱜᱚᱝᱠᱮ ᱩᱵ
ᱦᱮᱸ ᱦᱮᱸ ᱟᱞᱮ ᱦᱚᱸ ᱱᱚᱝᱠᱟ ᱜᱮ ᱵᱟᱦᱟ ᱫᱚ ᱢᱟᱱᱮ ᱜᱚᱴᱟ ᱜᱮ ᱚᱱᱠᱟ ᱥᱚᱢᱟᱱ ᱫᱚ ᱥᱚᱢᱟᱱ ᱧᱚᱜ ᱜᱮᱛᱟ ᱵᱚᱱᱟ᱾ ᱟᱫᱚ ᱢᱟᱱᱮ ᱡᱟᱦᱟᱸ ᱩᱢ ᱦᱤᱞᱳᱜ ᱫᱚ ᱩᱢ ᱦᱤᱞᱳᱜ ᱫᱚ ᱡᱮᱢᱚᱱ ᱡᱟᱦᱮᱨ ᱠᱚᱵᱚᱱ ᱫᱟᱵᱽ ᱵᱟᱲᱟᱭ ᱜᱮᱭᱟ ᱟᱨ
ᱦᱳᱭ
ᱡᱠᱷᱚᱱ ᱚᱲᱟᱜ ᱨᱮᱱ ᱦᱚᱲ ᱠᱚᱫᱚ ᱚᱱᱠᱟ ᱜᱮᱸᱫᱟᱜ ᱠᱚᱠᱚ ᱥᱚᱵᱚᱫ ᱵᱟᱲᱟᱭ ᱜᱮᱭᱟ᱾
ᱦᱳᱭ ᱦᱳᱭ
ᱦᱮᱸ ᱦᱮᱸ ᱛᱟᱦᱞᱮ ᱱᱚᱝᱠᱟ ᱟᱯᱮᱭᱟᱜ ᱟᱯᱮ ᱥᱮᱫ ᱫᱚ ᱱᱚᱝᱠᱟ ᱢᱮᱱᱟᱜ ᱥᱮ ᱵᱟᱹᱱᱩᱜᱼᱟ ᱟᱨᱠᱤ
ᱦᱮᱸ ᱟᱞᱮ ᱥᱮᱫ ᱦᱚᱸ ᱚᱱᱠᱟ ᱜᱮ ᱢᱮᱱᱟᱜᱼᱟ ᱩᱢ ᱢᱟᱦᱟ ᱦᱤᱞᱳᱜ ᱫᱚ ᱢᱟᱱᱮ ᱚᱲᱟᱜ ᱫᱩᱣᱟᱹᱨ ᱠᱚ ᱪᱷᱚᱸ ᱪᱪᱷᱚᱲᱟ ᱛᱮᱜᱮ ᱟᱨᱚ ᱚᱱᱮ ᱞᱩᱜᱽᱲᱤᱡ ᱠᱚ ᱤᱭᱟᱹ ᱠᱚ ᱚᱱᱟ ᱠᱚ ᱡᱷᱚᱛᱚ ᱚᱱᱟ ᱥᱚᱵᱚᱫ ᱯᱷᱟᱨᱪᱟ ᱠᱚ ᱡᱷᱚᱛᱚ ᱩᱱ ᱦᱤᱞᱟᱹᱜ ᱫᱚ ᱢᱟᱱᱮ ᱡᱷᱚᱛᱚ ᱦᱚᱲ ᱢᱟᱱᱮ ᱴᱟᱺᱰᱤ ᱠᱟᱛᱮᱫ ᱛᱟᱦᱮᱱᱟ᱾
ᱟᱪᱪᱷᱟ ᱟᱪᱪᱷᱟ᱾
ᱛᱟᱨᱢᱯᱚᱨᱮ ᱫᱤᱱ ᱦᱤᱞᱳᱜ ᱜᱮᱛᱚ ᱫᱤᱭᱮ ᱵᱚᱱ ᱥᱟᱹᱨᱫᱤ ᱢᱟᱦᱟᱜ ᱠᱟᱱᱟ ᱵᱚᱱ
ᱦᱮᱸ ᱦᱮᱸ ᱦᱮᱸ
ᱛᱟᱦᱚᱞᱮ ᱵᱚᱱᱚᱱ ᱯᱩᱡᱟᱹᱭᱮᱫᱟ᱾
ᱦᱳᱭ ᱦᱳᱭ ᱟᱪᱪᱷᱟ ᱜᱚᱝᱠᱮ ᱢᱟᱱᱮ ᱤᱭᱟᱹ ᱩᱢ ᱦᱤᱞᱳᱜ ᱡᱮᱢᱚᱱ ᱡᱟᱦᱮᱨ ᱠᱚᱵᱚᱱ ᱫᱟᱵ ᱠᱮᱫᱟ᱾ ᱟᱹᱛᱩ ᱥᱩᱞᱩ ᱚᱱᱟ ᱦᱚᱲ ᱱᱚᱝᱠ ᱦᱮᱡ ᱠᱟᱛᱮᱫ ᱨᱮᱸᱜᱮᱡ ᱛᱮ ᱡᱟᱦᱟᱸᱭ ᱠᱚᱠᱚ ᱫᱟᱵ ᱠᱮᱫᱟ ᱟᱨᱠᱤ
ᱦᱳᱭ
ᱛᱟᱨᱯᱚᱨᱮ ᱱᱚᱝᱠᱟ ᱡᱟᱦᱟᱸᱭ ᱧᱩᱧᱩ ᱦᱚᱲ ᱠᱚᱫᱚ ᱦᱟᱺᱰᱤ ᱠᱚᱠᱚ ᱧᱩ ᱵᱟᱲᱟᱭ ᱜᱮᱭᱟ᱾ ᱵᱟᱝ ᱫᱚ ᱵᱟᱝ ᱛᱟᱞᱮ ᱱᱚᱝᱠᱟ ᱦᱟᱺᱰᱤ ᱦᱳᱭ ᱦᱳᱭ ᱦᱟᱺᱰᱤ ᱠᱚᱫᱚ ᱛᱟᱞᱮᱭᱟ ᱡᱮᱢᱚᱱ ᱟᱞᱮ ᱥᱮᱫ ᱫᱚ ᱱᱟᱭᱠᱮ ᱱᱟᱭᱠᱮ ᱦᱟᱲᱟᱢ ᱜᱮ ᱫᱚᱦᱚᱟᱭ ᱱᱟᱜ ᱠᱷᱟᱱᱡ ᱾ ᱠᱟᱨᱚᱱ ᱟᱡᱜᱮ ᱦᱚᱦᱚ ᱠᱚᱣᱟᱭ ᱛᱚ ᱦᱚᱲ ᱠᱚ ᱛᱟᱞᱮᱫ ᱱᱚᱝᱠᱟ ᱟᱯᱮᱥᱮᱫ ᱫᱚ ᱪᱮᱫ ᱞᱮᱠᱟ ᱱᱟᱭᱠᱮ ᱦᱟᱲᱟᱢ ᱜᱮ ᱫᱚᱦᱚᱭᱟᱭ ᱥᱮ ᱱᱚᱝᱠᱟ ᱟᱯᱮ ᱫᱚ ᱥᱳᱞᱳ ᱟᱱᱟ? ᱯᱟᱦᱴᱟ ᱠᱷᱚᱱᱟᱜ ᱯᱮ ᱱᱚᱝᱠᱟ ᱯᱮ ᱫᱚᱦᱚ ᱵᱟᱲᱟᱭ ᱜᱮᱭᱟ ᱦᱟᱺᱰᱤ ᱠᱚᱦᱚᱸ?
ᱦᱟᱺᱰᱤ ᱠᱚ ᱚᱱᱮ ᱚᱱᱟ ᱠᱚ ᱫᱚᱦᱚ ᱫᱚᱠᱚ ᱫᱚᱦᱚᱭᱟ ᱾ ᱟᱫᱚ ᱡᱟᱣᱦᱟᱭ ᱡᱮᱢᱚᱱ ᱢᱟᱱᱮ ᱟᱞᱮ ᱥᱮᱫ ᱫᱚ ᱟᱨᱦᱚᱸ ᱟᱯᱮ ᱥᱮᱜ ᱚᱱᱠᱟ ᱢᱮᱱᱟᱜ ᱪᱚᱝ ᱵᱟᱹᱱᱩᱜ ᱪᱚᱝ ᱾ ᱟᱞᱮᱥᱮᱜ ᱡᱟᱦᱟᱸᱭ ᱱᱟᱣᱟ ᱠᱚ ᱵᱟᱯᱞᱟ ᱠᱟᱱᱟ ᱩᱱᱠᱩ ᱢᱟ ᱞᱟᱜ ᱜᱟᱣ ᱠᱚᱣᱟ ᱡᱟᱦᱮᱨ ᱨᱮ ᱟᱨᱚ
ᱨᱟᱱᱤᱡ ᱜᱤᱫᱽᱨᱟᱹ ᱫᱟᱠᱟ ᱵᱟᱠᱚ ᱡᱚᱢ ᱪᱚ ᱠᱚᱣᱟ᱾ ᱩᱝᱠᱩ ᱦᱚᱸ ᱞᱟᱜᱟᱣ ᱟᱠᱚᱣᱟ ᱚᱱᱮ ᱚᱝᱠᱟ ᱦᱟᱺᱰᱤ ᱠᱚᱫ᱾ ᱛᱟᱦᱞᱮ ᱩᱱᱠᱩ ᱠᱚᱦᱚᱸ ᱠᱚ ᱟᱹᱜᱩ ᱭᱟᱠᱚ ᱟᱨ ᱱᱟᱭᱠᱮ ᱚᱲᱟᱜ ᱠᱷᱚᱡ᱾ ᱱᱟᱭᱠᱮ ᱚᱲᱟᱜ ᱠᱷᱚᱡ ᱦᱚᱸ ᱞᱟᱜᱟᱣᱟᱭᱟ᱾
ᱦᱮᱸ ᱦᱮᱸ ᱾
ᱦᱳᱭ ᱚᱱᱮ ᱚᱱᱠᱟ᱾
ᱟᱫᱚ ᱜᱚᱝᱠᱮ ᱟᱞᱮ ᱥᱮᱫ ᱫᱚ ᱡᱮᱢᱚᱱ ᱡᱟᱦᱮᱨ ᱠᱚᱫᱚ ᱡᱟᱦᱮᱨ ᱠᱚᱫᱚᱞᱮ ᱫᱟᱵ ᱫᱚᱞᱮ ᱫᱟᱵ ᱜᱮᱭᱟ ᱡᱚᱛ᱾ ᱛᱚᱨ ᱛᱮᱜᱮ ᱥᱟᱱᱟᱢ ᱠᱚ ᱜᱚᱲᱚ ᱥᱚᱯᱚᱦᱚᱫ ᱠᱟᱛᱮᱜ ᱛᱟᱵ ᱦᱩᱭᱩᱜ ᱜᱮᱭᱟ ᱟᱫᱚ ᱡᱟᱦᱟᱸᱭ ᱾ ᱡᱟᱦᱟᱸ ᱡᱮᱢᱚᱱ ᱦᱟᱲᱟᱢ ᱛᱷᱟᱱ ᱠᱚ ᱢᱮᱱᱟᱜ ᱛᱟᱵᱚᱱᱟ ᱦᱮᱸ ᱥᱮ ᱵᱟᱝ ᱡᱟᱦᱟᱸ ᱠᱷᱚᱲ᱾ ᱠᱚᱛᱮ ᱪᱮᱛᱟᱱ ᱥᱮᱫ ᱵᱚᱱ ᱡᱟᱦᱟᱸ ᱵᱚᱱ ᱫᱟᱵᱟ ᱦᱮᱸ ᱥᱮ ᱵᱟᱝ᱾ ᱛᱷᱟᱞᱮ ᱟᱞᱮ ᱥᱮᱫ ᱫᱚ ᱡᱮᱢᱚᱱ ᱰᱟᱺᱜᱩᱣᱟᱹ ᱠᱚᱲᱟ ᱜᱮᱠᱚ ᱫᱟᱵᱟ ᱟᱨ ᱠᱤ ᱢᱟᱱᱮ ᱚᱱᱠᱟ ᱵᱟᱹᱦᱩᱣᱟᱱ ᱠᱚᱲᱟ ᱛᱮᱫᱚ ᱫᱟᱜ ᱵᱟᱝ ᱜᱟᱱᱚᱜᱼᱟ᱾
ᱵᱟᱝ,
ᱪᱮᱜ ᱞᱮᱠᱟ ᱱᱚᱝᱠᱟ?
ᱦᱳᱭ ᱚᱝᱠᱟ ᱜᱮ ᱟᱞᱮ ᱥᱮᱜ ᱨᱮᱦᱚᱸ ᱱᱚᱝᱠᱟ ᱜᱮ ᱰᱟᱺᱜᱩᱣᱟᱹ ᱠᱚᱲᱟ ᱜᱮᱠᱚ ᱫᱟᱵ ᱪᱚ ᱠᱚᱣᱟ ᱚᱝᱠᱟ᱾ ᱵᱟᱝ ᱡᱚᱢ ᱛᱮ ᱤᱱᱟᱹᱛ ᱾ ᱛᱳᱯᱳ ᱯᱷᱟᱨᱪᱟ ᱪᱚ ᱠᱚᱣᱟ ᱠᱚ ᱛᱟᱯᱚᱨᱮ ᱠᱚ ᱫᱟᱵ ᱪᱚ ᱠᱚᱣᱟ ᱠᱚ᱾ ᱚᱝᱠᱟ ᱜᱮ ᱾
ᱟᱪᱪᱷᱟ, ᱛᱟᱞᱮᱱ ᱱᱚᱝᱠᱟ ᱟᱯᱮ ᱥᱮᱫ ᱫᱚ ᱡᱮᱢᱚᱱ ᱟᱞᱮ ᱥᱮᱜ ᱫᱚ ᱜᱚᱨᱟᱢ ᱛᱷᱟᱱ ᱢᱮᱱᱟᱜᱼᱟ ᱦᱟᱲᱟᱢ ᱛᱷᱟᱱ ᱢᱮᱱᱟᱜᱼᱟ ᱛᱟᱯ ᱯᱚᱲᱮᱨ ᱡᱟᱦᱮᱨ ᱡᱟᱦᱟᱸ ᱢᱮᱱ ᱡᱟᱦᱮᱨ ᱠᱟᱱᱟ ᱱᱚᱝᱠᱟ ᱟᱭᱢᱟ ᱜᱚᱴᱟᱝ ᱛᱷᱟᱱ ᱠᱚ ᱢᱮᱱᱟᱜ ᱛᱟᱞᱮᱭᱟ ᱟᱨ ᱠᱤ᱾ ᱛᱟᱞᱮ ᱟᱯᱮ ᱥᱮᱫ ᱫᱚ ᱚᱝᱠᱟ ᱢᱮᱱᱟᱜᱼᱟ ᱥᱮ ᱵᱟᱹᱱᱩᱜᱼᱟ?
ᱦᱮᱸ ᱟᱞᱮ ᱥᱮᱜ ᱦᱚᱸ ᱚᱝᱠᱟ ᱜᱮ ᱢᱮᱱᱟᱜᱼᱟ᱾ ᱦᱟᱲᱟᱢ ᱛᱷᱟᱱ ᱠᱚ ᱟᱨᱚ ᱟᱭᱢᱟ ᱜᱚᱴᱟᱝ ᱚᱱᱠᱟ ᱛᱷᱟᱱ ᱢᱮᱱᱟᱜᱼᱟ᱾
ᱦᱮᱸ ᱦᱮᱸ ᱟᱫᱚ ᱜᱚᱝᱠᱮ ᱦᱟᱲᱟᱢ ᱛᱷᱟᱱ ᱫᱚ ᱚᱠᱟ, ᱟᱠᱟᱨ ᱨᱮᱯᱮ ᱡᱩᱛ ᱜᱮᱭᱟ?
ᱱᱚᱣᱟ ᱦᱟᱲᱟᱱ ᱛᱷᱟᱱ ᱫᱚ ᱟᱞᱮᱭᱟᱜ ᱫᱚ ᱦᱩᱭᱩᱜ ᱠᱟᱱᱟ ᱚᱱᱮ ᱤᱭᱟᱹ ᱱᱟᱭᱠᱮᱭᱟᱜ ᱪᱷᱟᱴᱠᱟ ᱨᱮ᱾
ᱟᱪᱪᱷᱟ ᱟᱪᱪᱷᱟ,
ᱱᱟᱭᱠᱮ ᱪᱷᱟᱴᱠᱟ ᱨᱮ ᱛᱟᱦᱮᱱ ᱠᱟᱱᱟ ᱦᱟᱲᱟᱢ ᱛᱷᱟᱢ ᱫᱚ᱾
ᱦᱳᱭ ᱦᱳᱭ ᱟᱞᱮ ᱥᱮᱜ ᱦᱚᱸ ᱱᱟᱭᱠᱮ ᱦᱮᱸ᱾ ᱱᱟᱭᱠᱮ ᱫᱚ ᱱᱟᱴᱠᱮᱭᱟᱜ ᱪᱷᱟᱴᱠᱟ ᱨᱮᱜᱮ ᱛᱟᱦᱮᱱᱟ ᱵᱟᱝ ᱫᱚ ᱵᱟᱝ ᱟᱫᱚ ᱵᱚᱸᱜᱟ ᱵᱩᱨᱩ᱾ ᱠᱚ ᱱᱚᱝᱠᱟ ᱠᱩᱞᱤ ᱵᱟᱲᱟ ᱠᱟᱛᱮᱫ ᱮᱸ ᱞᱮᱭᱟᱠᱚ ᱫᱩᱣᱟᱹᱨ ᱥᱚᱡᱷᱮ ᱨᱮ ᱫᱚ ᱵᱟᱝ᱾ ᱵᱟᱝ ᱜᱟᱱᱚᱜᱼᱟ, ᱚᱝᱠᱟ ᱟᱨ ᱠᱟᱹᱴᱤᱡ ᱥᱟᱭᱤᱰ ᱧᱚᱸᱜ ᱨᱮ᱾ ᱦᱮᱸ ᱦᱮᱸ ᱟᱪᱪᱷᱟ
ᱦᱳᱭ ᱚᱝᱠᱟ ᱜᱮ ᱟᱞᱮ ᱥᱮᱜ ᱦᱮᱸ ᱚᱝᱠᱟ ᱜᱮ᱾
ᱟᱫᱚ ᱜᱚᱝᱠᱮ ᱚᱱᱮ ᱡᱟᱦᱟᱸ ᱡᱟᱦᱮᱨ ᱵᱚᱱ ᱫᱟᱵ ᱠᱮᱫᱟ ᱦᱮᱸ ᱥᱮ ᱵᱟᱝ᱾
ᱦᱮᱸ
ᱛᱟᱞᱦᱮ ᱡᱟᱦᱮᱨ ᱠᱚ ᱡᱟᱦᱮᱨ ᱠᱚᱫᱚᱵᱚᱱ ᱫᱟᱜ ᱠᱮᱫᱟ ᱦᱟᱺᱰᱤ ᱠᱚᱦᱚᱸ ᱠᱚ ᱧᱩ ᱠᱮᱫᱟ ᱱᱚᱝᱠᱟ ᱦᱟᱲᱟᱢ ᱫᱩᱲᱩᱢ ᱦᱚᱲ ᱠᱚᱫᱚ᱾ ᱟ ᱡᱟᱦᱟᱸᱭ ᱠᱚ ᱧᱩ ᱜᱟᱱᱚᱜ ᱛᱟᱯᱮ ᱜᱤᱫᱟᱹᱨ ᱯᱤᱫᱟᱹᱨ ᱦᱚᱸ ᱤᱱ ᱦᱤᱞᱳᱜ ᱫᱚ ᱧᱩ ᱫᱚ᱾ ᱧᱩᱭ ᱜᱮᱭᱟ ᱦᱮᱸ ᱦᱮᱸ ᱩᱠᱩ ᱪᱩᱠᱩ ᱫᱚᱠᱚ ᱧᱩᱭ ᱫᱚᱠᱚ ᱧᱩᱭ ᱜᱮᱭᱟ ᱛᱟᱞᱦᱮ ᱚᱱᱠᱟ ᱧᱩ ᱵᱟᱲᱟ ᱠᱟᱛᱮ ᱦᱟᱺᱰᱤ ᱠᱚ ᱧᱩ ᱵᱟᱲᱟ᱾ ᱟᱞᱮ ᱥᱮᱫ ᱡᱮᱢᱚᱱ ᱱᱚᱝᱠᱟ ᱡᱟᱦᱟᱸ ᱤᱭᱟᱹ ᱢᱟᱱᱮ ᱥᱮᱸᱫᱽᱨᱟ ᱠᱚᱦᱚᱸ ᱞᱮ ᱪᱟᱞᱟᱜ ᱜᱮᱭᱟ ᱟᱨᱠᱤ ᱠᱚᱲᱟ ᱠᱚ ᱡᱩᱴᱟᱹᱣ ᱠᱟᱛᱮᱫ ᱦᱳᱭ ᱦᱳᱭ ᱠᱚᱲᱟ ᱠᱚ ᱡᱩᱴᱟᱹᱣ ᱠᱟᱛᱮᱫ ᱛᱟᱦᱚᱞᱮ ᱪᱚ ᱟᱫᱚ ᱡᱟᱦᱮᱨ᱾ ᱫᱚ ᱵᱚᱱ ᱫᱟᱵ ᱠᱮᱫᱟ ᱛᱚ ᱱᱚᱜ-ᱚᱭ ᱥᱚᱢᱚᱭ ᱠᱚᱫᱚ ᱚᱠᱛᱚ ᱠᱚᱦᱚᱸ ᱢᱮᱱᱟᱜ ᱜᱮᱭᱟ ᱵᱟᱝ ᱫᱚ ᱵᱟᱝ ᱛᱟᱦᱚᱞᱮ᱾ ᱠᱟᱹᱴᱤᱡ ᱥᱮᱸᱫᱽᱨᱟ ᱠᱚᱦᱚᱸ ᱵᱚᱱ ᱪᱟᱞᱟᱣ ᱦᱤᱡᱩᱜᱼᱟ ᱡᱟᱦᱟᱸ ᱛᱤᱱᱟᱹᱜ ᱜᱮ ᱡᱟᱦᱟᱱ ᱡᱤᱭᱟᱹᱞᱤ ᱠᱚᱠᱚ ᱧᱟᱢᱚᱜᱼᱟ᱾
ᱦᱳᱭ
ᱛᱟᱦᱚᱞᱮ ᱚᱱᱠᱟ ᱥᱮᱸᱫᱽᱨᱟ ᱠᱚᱯᱮ ᱪᱟᱞᱟᱜᱼᱟ ᱟᱯᱮ᱾
ᱵᱟᱝ ᱵᱟᱝ ᱟᱞᱮ ᱥᱮᱫ ᱫᱚ ᱚᱱᱟ ᱫᱚ ᱵᱟᱹᱱᱩᱜᱼᱟ ᱢᱟᱱᱮ ᱩᱢ ᱦᱤᱞᱳᱜ ᱠᱷᱚᱡ ᱢᱟᱱᱮ᱾ ᱢᱟᱱᱮ ᱡᱚᱛᱚ ᱠᱷᱚᱡ ᱢᱟᱱᱮ ᱡᱟᱦᱮᱨ ᱛᱷᱟᱱ ᱨᱮ ᱯᱩᱡᱟᱹ ᱵᱟᱝ ᱦᱩᱭᱩᱜ ᱠᱟᱱᱟ᱾ ᱛᱚᱛᱚ ᱫᱤᱱ ᱫᱚ ᱢᱟᱱᱮ ᱟᱹᱭᱥᱟᱹ ᱫᱚ ᱢᱟᱱᱮ ᱪᱟᱞᱟᱣ ᱜᱮ ᱵᱟᱝ ᱪᱟᱞᱟᱜᱼᱟ ᱟᱵᱚᱣᱟᱜ ᱥᱤᱬᱤᱡ ᱟᱨᱠᱤ ᱥᱤᱬᱤ ᱫᱚ ᱢᱟᱱᱮ᱾ ᱮᱠᱟᱞ ᱜᱮ ᱵᱟᱝ, ᱟᱫᱚ ᱦᱟᱱᱮ ᱡᱟᱞᱮ ᱢᱟᱦᱟᱸ ᱠᱷᱚᱱ ᱚᱱᱮ ᱚᱱᱮ ᱡᱮ ᱡᱟᱦᱮᱨ ᱛᱷᱟᱱ ᱨᱮ ᱯᱩᱡᱟᱹ ᱯᱚᱨᱮ ᱢᱟᱱᱮ ᱟᱵᱚᱨᱮᱱ ᱫᱟᱲᱮ ᱠᱚᱵᱚᱱ ᱵᱚᱸᱜᱟ ᱭᱮᱫ ᱠᱚᱣᱟ ᱚᱱᱮ ᱵᱚᱸᱜᱟ ᱚᱱᱮ ᱡᱟᱦᱟᱸ ᱯᱨᱚᱥᱟᱫᱽ, ᱞᱮᱠᱟᱛᱮᱵᱚᱱ ᱡᱚᱢᱮᱫᱼᱟ᱾ ᱟᱫᱚ ᱚᱱᱟ ᱯᱚᱨᱮ ᱠᱷᱚᱭ ᱫᱚ ᱟᱫᱚ ᱜᱟᱱᱚᱜᱼᱟ᱾
ᱦᱮᱸ ᱦᱮᱸ ᱦᱮᱸ ᱟᱪᱪᱷᱟ ᱟᱪᱪᱷᱟ
ᱵᱟᱠᱷᱟᱱ ᱫᱚ ᱩᱢ ᱢᱟᱦᱟ ᱦᱤᱞᱳᱜ ᱫᱚ ᱚᱱᱟ ᱵᱟᱠᱚ ᱪᱟᱞᱟᱜ ᱜᱮᱭᱟ ᱥᱮᱸᱫᱽᱨᱟ ᱠᱚᱫᱚ ᱚᱝᱠᱟ ᱫᱚ ᱦᱮᱸ
ᱟᱫᱚ ᱜᱚᱢᱠᱮ ᱟᱫᱚ ᱵᱤᱵᱷᱤᱱᱱᱚ ᱡᱟᱭᱜᱟ ᱨᱮᱱᱟᱜ ᱡᱮᱢᱚᱱ ᱨᱟᱹᱭ ᱨᱤᱛᱤ ᱠᱚᱫᱚ ᱠᱟᱹᱴᱤᱡ ᱟᱞᱟᱫᱟ ᱟᱞᱟᱫᱟ ᱜᱮᱭᱟ ᱡᱮᱢᱚᱱ ᱟᱞᱮᱥᱮᱫ ᱫᱚ ᱱᱚᱝᱠᱟ ᱯᱟᱹᱨᱠᱟᱹᱣ ᱢᱮᱱᱟᱜᱼᱟ᱾ ᱟᱫᱚ ᱞᱟᱦᱟ ᱠᱷᱚᱱᱟᱜ ᱜᱮᱠᱚ ᱫᱚᱦᱚ ᱟᱹᱜᱩ ᱟᱠᱟᱫᱟ ᱱᱚᱝᱠᱟ ᱪᱟᱞᱟᱣ ᱵᱟᱲᱟ ᱦᱩᱭᱩᱜ ᱠᱟᱱ ᱜᱮᱭᱟ᱾ ᱟᱫᱚ ᱵᱟᱠᱚ ᱞᱟᱹᱭᱟ ᱚᱱᱟ ᱫᱮᱥ ᱜᱩᱱᱮ ᱵᱮᱥ ᱟᱨ ᱨᱟᱡᱟ ᱜᱩᱱᱮ
ᱦᱳᱭ, ᱦᱳᱭ, ᱦᱳᱭ ᱚᱱᱮ ᱚᱱᱠᱟ ᱡᱟᱦᱟᱸ ᱥᱮᱫ ᱡᱮᱢᱚᱱ ᱟᱹᱨᱤ ᱪᱟᱹᱞᱤ ᱠᱟᱹᱴᱤᱡ ᱨᱮᱦᱚᱸ, ᱠᱟᱹᱴᱤᱡ ᱦᱟᱱᱛᱮ ᱱᱟᱛᱮ ᱛᱟᱵᱚᱱ ᱜᱮᱭᱟ᱾
ᱦᱳᱭ, ᱦᱟᱱᱛᱮ ᱱᱟᱛᱮᱜ ᱛᱟᱵᱚᱱ ᱜᱮᱭᱟ᱾
ᱦᱮᱸ ᱜᱚᱴᱟ ᱢᱤᱫᱚᱜ ᱨᱮᱦᱚᱸ ᱜᱟᱹᱴᱤᱡ ᱫᱚ ᱦᱟᱱᱛᱮ ᱱᱟᱛᱮ ᱜᱮᱭᱟ᱾
ᱦᱳᱭ ᱦᱳᱭ ᱦᱳᱭ᱾ ᱟᱫᱚ ᱜᱚᱝᱠᱮ ᱠᱟᱹᱴᱤᱡ ᱚᱱᱟ ᱥᱟᱹᱨᱫᱤ ᱢᱟᱦᱟ ᱥᱮᱫ ᱡᱩᱫᱤ ᱵᱤᱱ ᱪᱟᱞᱟᱜᱼᱟ᱾ ᱢᱟᱱᱮ ᱱᱚᱝᱠᱟ ᱟᱞᱮ ᱥᱮᱫ ᱫᱚ ᱡᱮᱢᱚᱱ ᱥᱮᱛᱟᱜ ᱨᱮᱫᱚ, ᱫᱚᱢᱮ ᱥᱮᱛᱟᱜ ᱨᱮᱫᱚ ᱵᱟᱞᱮ ᱯᱩᱡᱟᱹᱭ ᱜᱮᱭᱟ᱾ ᱢᱟᱱᱮ ᱳᱭ ᱫᱚᱥᱴᱟ ᱜᱟᱱ ᱦᱩᱭᱩᱜᱼᱟ᱾ ᱫᱚᱥᱴᱟ ᱜᱟᱱ ᱵᱟᱡᱟᱜ ᱟᱫᱚ ᱱᱚᱝᱠᱟ ᱱᱟᱭᱠᱮ ᱞᱮ ᱩᱰᱩᱩᱠ ᱜᱮᱭᱟ ᱴᱟᱢᱟᱠ ᱛᱩᱢᱫᱟᱜ ᱟᱛᱮᱫ, ᱛᱟᱦᱚᱞᱮ ᱟᱯᱮ ᱥᱮᱫ ᱫᱚ ᱪᱮᱫ ᱞᱮᱠᱟ
ᱦᱮᱸ ᱟᱞᱮ ᱥᱮᱫ ᱦᱚᱸ ᱚ ᱝᱠᱟᱜ ᱜᱮ ᱳᱭ ᱫᱚᱥᱴᱟ ᱟᱫᱚ ᱡᱷᱚᱛᱚ ᱦᱚᱲ ᱥᱟᱹᱛ ᱵᱟᱲᱟ ᱛᱮᱜᱮ, ᱫᱚᱥᱴᱟ ᱱᱚᱴᱟ ᱫᱚᱥᱴᱟ ᱫᱚ ᱵᱟᱡᱟᱜ ᱜᱮᱭᱟ᱾ ᱫᱤᱭᱮ ᱟ, ᱡᱷᱚᱛᱚ ᱠᱚ ᱦᱮᱡ ᱡᱟᱣᱨᱟ ᱞᱮᱱᱠᱷᱟᱡ ᱜᱮ ᱟᱫᱚ ᱱᱟᱹᱭ ᱜᱮᱠᱚ ᱛᱩᱫᱮᱭᱟ ᱠᱚ᱾
ᱟᱪᱪᱷᱟ ᱟᱪᱪᱷᱟ ᱦᱮᱸ ᱦᱮᱸ ᱦᱮᱸ ᱟᱫᱚ ᱟᱞᱮ ᱥᱮᱫ ᱫᱚ
ᱦᱮᱸ ᱢᱟ ᱞᱟᱹᱭ ᱵᱤᱱ
ᱦᱮᱸ ᱟᱞᱮᱥᱮᱫ ᱫᱚ ᱢᱟᱱᱮ, ᱟᱠᱟ ᱥᱮᱫ ᱫᱚᱧ ᱟᱸᱡᱚᱢ ᱟᱠᱟᱫᱟ ᱟᱨ ᱧᱮᱞ ᱦᱚᱧ ᱧᱮᱞ ᱟᱠᱟᱫ ᱜᱮᱭᱟ ᱵᱟᱝ ᱫᱚ ᱵᱟᱝ ᱚᱝᱠᱟ ᱟᱥᱚ ᱟᱥᱮ ᱯᱟᱥᱮ ᱟᱹᱛᱩᱳ ᱠᱚᱨᱮ ᱟᱨᱠᱤ, ᱡᱮᱢᱚᱱ ᱮᱠᱫᱚᱢ ᱵᱷᱳᱨ ᱠᱷᱚᱱᱟᱜ ᱛᱳᱯᱳ ᱠᱟᱛᱮᱫ ᱮᱠᱫᱚᱢ ᱟᱫᱚ ᱠᱚ ᱨᱮᱰᱤ ᱠᱟᱛᱮ ᱟᱫᱚ ᱥᱮᱛᱟᱜ ᱞᱮᱱᱠᱷᱟᱱ ᱜᱮ ᱟᱫᱚ ᱠᱚ ᱪᱟᱞᱟᱣ ᱱᱟᱠᱚ ᱟᱫᱚ ᱡᱟᱦᱮᱨ ᱡᱟᱦᱮᱨ ᱛᱷᱟᱱ ᱨᱮ ᱟᱫᱚ ᱠᱚ ᱯᱩᱡᱟᱹᱭᱟ ᱟᱞᱮᱥᱮᱜ ᱦᱚᱸ ᱟᱫᱚ ᱚᱱᱠᱟ ᱫᱚ ᱟᱞᱮᱥᱮᱜ ᱫᱚ ᱩᱱᱟᱹᱜ ᱠᱩᱨᱩᱢᱩᱴᱩ ᱫᱚ ᱵᱟᱠᱚ ᱵᱟᱠᱚ ᱠᱩᱨᱩᱢᱩᱴᱩᱭ ᱜᱮᱭᱟ ᱟᱫᱚ ᱫᱚᱥᱴᱟ ᱫᱚᱠᱚ ᱵᱟᱡᱟᱣ ᱦᱚᱪᱚᱣᱟᱜ ᱜᱮᱭᱟ ᱟᱨᱠᱤ᱾
ᱦᱮᱸ ᱟᱞᱮ ᱥᱮᱫ ᱦᱚᱸ ᱩᱱᱟᱹᱜ ᱫᱚ ᱩᱱᱟᱹᱜ ᱪᱟᱲ ᱫᱚ ᱵᱟᱠᱚ ᱤᱭᱟᱹ ᱠᱟᱫᱟ ᱢᱟᱱᱮ ᱡᱷᱚᱛᱚ ᱦᱚᱲ ᱫᱚ, ᱢᱟᱱᱮ ᱡᱚᱛᱚ ᱦᱚᱸ ᱥᱚᱢᱚᱭ ᱵᱟᱠᱚ ᱧᱟᱢᱟ ᱥᱮ᱾ ᱩᱱᱤ ᱦᱚᱸ ᱦᱟᱱᱮ ᱥᱟᱹᱛ ᱥᱟᱯᱲᱟᱣ ᱞᱟᱜᱟᱣ ᱟᱭᱟ ᱚᱲᱟᱜ ᱨᱮ ᱡᱷᱚᱛᱚ ᱚᱱᱮ ᱥᱟᱹᱛ ᱥᱟᱯᱲᱟᱣ ᱦᱚᱴᱚ ᱠᱟᱜᱼᱟᱭ ᱪᱷᱚᱸᱪ ᱪᱷᱚᱲᱟᱣ ᱦᱚᱴᱚᱠᱟᱜᱼ ᱟᱭ ᱛᱟᱨᱯᱚᱨᱮ ᱫᱚ ᱡᱟᱦᱮᱨ ᱥᱮᱫᱼᱮ ᱪᱟᱞᱟᱜᱼᱟ᱾
ᱦᱮᱸ ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ,
ᱱᱤᱭᱟᱹ ᱠᱷᱟᱛᱤᱨ ᱟᱻ ᱟᱞᱮᱥᱮᱜ ᱦᱚᱸ ᱱᱚᱝᱠᱟ ᱵᱮᱲᱟ ᱠᱟᱛᱮᱫ ᱜᱮᱠᱚ ᱛᱩᱫ ᱠᱚᱣᱟ,
ᱦᱮᱸ ᱦᱮᱸ ᱟᱫᱚ ᱜᱚᱝᱠᱮ ᱡᱮᱢᱚᱱ ᱡᱟᱦᱮᱨ ᱫᱚ ᱟᱵᱚ ᱫᱚᱵᱚᱱ ᱪᱟᱞᱟᱜ ᱜᱮᱭᱟ ᱮᱠᱫᱚᱢ ᱡᱮᱢᱚᱱ ᱱᱚᱝᱠᱟ ᱡᱟᱢᱟ ᱠᱚᱫᱚ ᱵᱟᱵᱚᱱ ᱦᱚᱨᱚᱜᱟ ᱟᱫᱚ ᱫᱷᱩᱛᱤ ᱠᱚᱦᱚᱸ ᱵᱟᱵᱚ ᱤᱭᱟᱹ ᱥᱩᱴ ᱠᱚᱦᱚᱸ ᱵᱟᱵᱚᱱ ᱦᱚᱨᱚᱜᱟ ᱠᱩᱲᱤ ᱠᱚᱫᱚ ᱠᱚ ᱪᱟᱞᱟᱜᱼᱟ ᱱᱚᱝᱠᱟ ᱤᱭᱟᱹ ᱟᱞᱛᱟ ᱯᱟᱹᱲ ᱦᱚᱨᱚᱜ ᱠᱟᱛᱮᱜ᱾ ᱟᱨ ᱠᱚᱲᱟ ᱠᱚᱫᱚ ᱱᱚᱝᱠᱟ ᱯᱩᱲ ᱫᱷᱩᱛᱤ ᱦᱚᱨᱚᱜ ᱠᱟᱛᱮ ᱦᱮᱸᱥᱮ ᱵᱟᱝ, ᱛᱟᱦᱚᱞᱮ ᱟᱯᱮᱥᱮᱫ ᱫᱚ ᱱᱚᱝᱠᱟ ᱟᱯᱮᱥᱮᱫ ᱦᱚᱸ ᱱᱚᱝᱠᱟ ᱜᱮ?
ᱦᱳᱭ ᱟᱞᱮ ᱥᱮᱜ ᱦᱚᱸ ᱚᱱᱠᱟ ᱜᱮ᱾ ᱟᱞᱮ ᱥᱮᱜ ᱦᱚᱸ ᱚᱱᱠᱟᱜᱮ ᱡᱮ ᱟᱨᱚ ᱚᱱᱮ, ᱡᱟᱦᱟᱸ ᱵᱚᱱ ᱞᱟᱹᱭ ᱦᱚᱪᱚᱭᱫᱟᱱ ᱠᱳᱱᱳ ᱚᱱᱮ ᱠᱩᱲᱤ ᱜᱤᱫᱽᱨᱟᱹ ᱠᱚᱠᱚ ᱞᱟᱜᱟᱣ ᱜᱮᱭᱟ ᱥᱮ ᱱᱚᱠ ᱯᱟᱞᱤᱥ ᱠᱚ ᱟᱞᱛᱟ ᱠᱚ
ᱦᱮᱸ ᱦᱮᱸ ᱦᱮᱸ᱾
ᱱᱮ ᱟᱵᱟᱨ ᱵᱟᱦᱩᱲᱤᱭᱟᱹ ᱠᱚᱫᱚ ᱥᱤᱸᱫᱩᱨ ᱠᱚᱦᱚᱸ ᱠᱚ ᱦᱚᱨᱚᱜᱽ ᱜᱮᱭᱟ ᱥᱮ ᱦᱮᱸ᱾ ᱮᱠᱟᱞᱜᱮ ᱵᱟᱝ ᱜᱟᱱᱚᱜᱼᱟ ᱦᱮᱸ ᱮᱠᱟᱞᱜᱮ ᱵᱟᱝ ᱜᱟᱱᱚᱜᱼᱟ ᱡᱚᱛᱚ ᱠᱷᱚᱭ ᱯᱩᱡᱟᱹ ᱵᱟᱝ ᱦᱩᱭᱩᱜ ᱠᱟᱱᱟ᱾ ᱡᱮ ᱯᱩᱡᱟᱹ ᱦᱚᱸ ᱦᱳᱭᱱᱟ ᱯᱩᱡᱟᱹ ᱦᱳᱭ ᱯᱚᱨᱮ ᱫᱚ ᱟᱫᱚ ᱡᱚᱠᱷᱚᱱ ᱱᱟᱭᱠᱮ ᱫᱟᱨᱟᱢ ᱠᱟᱛᱮᱫ ᱚᱲᱟᱜ ᱠᱚ ᱤᱫᱤ ᱦᱚᱴᱚ ᱠᱟᱭᱟᱠᱚ᱾ ᱛᱚᱠᱷᱚᱱ ᱫᱚ ᱵᱚᱨᱚᱱ ᱡᱷᱚᱛᱚ ᱦᱚᱲ ᱢᱟᱱᱮ ᱡᱟᱦᱟᱸᱭ ᱡᱟᱦᱟᱸ ᱞᱮᱠᱟ ᱜᱮ ᱥᱟᱹᱛ ᱥᱟᱯᱲᱟᱣ ᱠᱟᱛᱮᱜ ᱠᱚ ᱪᱟᱞᱟᱜ ᱟᱠᱚ, ᱛᱚᱠᱷᱚᱱ ᱫᱚ ᱟᱞᱛᱟ ᱥᱟᱹᱲᱟᱹᱭ ᱟᱞᱛᱟ ᱯᱟᱲᱟᱹ ᱥᱟᱹᱲᱤ ᱠᱚᱫᱚ ᱵᱟᱠᱚ ᱵᱟᱸᱫᱮᱭᱟᱠᱚ ᱡᱟᱦᱟᱸᱭ ᱡᱟᱦᱟᱸ ᱞᱮᱠᱟᱜᱮ ᱚᱱᱮ ᱛᱚᱠᱷᱚᱱ ᱫᱚ ᱵᱟᱸᱫᱮ ᱠᱟᱛᱮᱜ ᱠᱚ ᱪᱟᱞᱟᱣ ᱫᱟᱲᱮᱭᱟᱜᱼᱟ ᱱᱮᱛᱟᱨ ᱫᱚ ᱟᱭᱢᱟ ᱛᱳᱫ ᱠᱟᱱᱟ ᱛᱚ᱾ ᱯᱟᱧᱪᱤ ᱥᱟᱲᱤ ᱠᱚ ᱤᱭᱟᱹ ᱠᱚ ᱦᱳᱭ ᱚᱱᱟ ᱠᱚᱦᱚᱸ ᱵᱟᱸᱫᱮ ᱠᱟᱛᱮᱫ ᱠᱚ ᱪᱟᱞᱟᱜ ᱜᱮᱭᱟ, ᱟᱨ ᱟᱵᱚ ᱩᱱᱠᱩ ᱠᱚᱲᱟ ᱜᱤᱫᱽᱨᱟᱹ ᱠᱚᱫᱚ ᱚᱱᱮ ᱚᱱᱠᱟ ᱫᱷᱩᱛᱤ ᱠᱟᱛᱮᱫ ᱜᱮ ᱡᱚᱛᱚ᱾
ᱟᱪᱪᱷᱟ ᱟᱪᱪᱷᱟ ᱪᱷᱟ᱾ ᱟᱫᱚ ᱜᱚᱝᱠᱮ ᱱᱚᱝᱠᱟ ᱤᱭᱟᱹ ᱵᱟᱦᱟ ᱠᱚᱫᱚ ᱯᱮ ᱫᱚᱱ ᱵᱟᱲᱟᱭ ᱜᱮᱭᱟ ᱥᱮ ᱵᱟᱝ ᱡᱮᱢᱚᱱ ᱡᱟᱦᱮᱨ ᱨᱮ?
ᱡᱟᱦᱮᱨ ᱨᱮ ᱵᱟᱝ ᱟᱞᱮ ᱱᱚᱛᱮ ᱫᱚ ᱚᱱᱟ ᱠᱚᱲᱟ ᱜᱤᱫᱽᱨᱟᱹ ᱠᱚᱫᱚ ᱵᱟᱠᱚ ᱫᱚᱱ ᱵᱟᱲᱟᱭ ᱜᱮᱭᱟ᱾ ᱧᱤᱫᱟᱹ ᱮᱴᱟᱜ ᱡᱟᱭᱜᱟ ᱠᱚᱫᱚᱞᱤᱧ ᱧᱮᱞ ᱵᱟᱲᱟ ᱠᱟᱫᱟ ᱠᱚᱲᱟ ᱜᱤᱫᱽᱨᱟᱹ ᱠᱚᱠᱚ ᱫᱚᱱᱟᱠᱚ ᱡᱟᱦᱟᱸ ᱠᱚ ᱞᱮᱭᱟᱜ ᱠᱟᱱ ᱫᱚ ᱫᱳᱸᱜᱮ ᱮᱲᱮ
ᱫᱳᱸᱜᱮᱲ ᱫᱚ ᱵᱟ ᱢᱟᱱᱮ ᱟᱞᱮ ᱦᱚᱸ ᱫᱳᱸᱜᱮᱲ ᱫᱚᱞᱮ ᱫᱚᱱ ᱜᱮᱭᱟ ᱵᱟᱝ ᱫᱚ ᱵᱟᱝ ᱟᱫᱚ ᱫᱳᱸᱜᱮᱲ ᱫᱚ, ᱫᱚ ᱵᱟᱝ ᱚᱱᱟ ᱵᱟᱦᱟ ᱟᱨ ᱫᱳᱸᱜᱮᱲ ᱫᱚ ᱠᱟᱴᱤᱜ ᱟᱞᱟᱫᱟ ᱧᱚᱜ
ᱟᱞᱟᱫᱟ ᱧᱚᱜ ᱜᱮᱭᱟ ᱠᱤᱱᱛᱩ ᱟᱞᱮ ᱥᱮᱫ ᱫᱚ ᱚᱱᱮ ᱟᱫᱚ ᱚᱱᱮ ᱚᱱᱠᱟ ᱠᱚ ᱢᱮᱛᱟᱜᱼᱟ ᱠᱚ᱾
ᱦᱮᱸ ᱦᱮᱸ ᱟᱫᱚ ᱵᱟᱦᱟ ᱫᱚᱱ ᱟᱞᱟᱫᱟ ᱟᱨ ᱫᱳᱸᱜᱮᱲ ᱫᱚᱱ ᱟᱞᱟᱫᱟ᱾ ᱦᱮᱸ ᱦᱮᱸ ᱟᱫᱚ ᱜᱚᱝᱠᱮ ᱟᱞᱮ ᱫᱚ ᱦᱮᱸ, ᱟᱫᱚ ᱟᱞᱮ ᱫᱚ ᱢᱟᱱᱮ ᱫᱚᱱ ᱜᱮᱭᱟᱞᱮ ᱥᱮ ᱵᱟᱦᱟ ᱦᱚᱸᱞᱮ ᱫᱚᱱ ᱜᱮᱭᱟ ᱟᱨ ᱫᱳᱸᱜᱮᱲ ᱦᱚᱞ ᱫᱚᱱ ᱜᱮᱭᱟ ᱚᱱᱟ ᱦᱚᱛᱮᱡ ᱛᱮᱞᱤᱧ ᱞᱟᱹᱭ ᱠᱮᱫᱟ ᱢᱟᱱᱮ ᱟᱵᱤᱱ ᱫᱚ ᱫᱳᱸᱜᱮᱲ ᱵᱤᱱ ᱞᱟᱹᱭᱮᱫ ᱛᱟᱦᱮᱸᱜ ᱛᱚ᱾ ᱦᱮᱸ ᱦᱮᱸ᱾
ᱦᱳᱭ ᱚᱱᱠᱟ ᱚᱱᱮ ᱟᱞᱮ ᱥᱮᱫ ᱫᱚ ᱟᱫᱚ ᱚᱠᱚᱭ ᱦᱚᱸ ᱚᱱᱠᱟ ᱠᱚᱲᱟ ᱜᱤᱫᱽᱨᱟᱹ ᱠᱚ ᱵᱟᱠᱚ ᱫᱚᱱ ᱵᱟᱲᱟᱭ ᱜᱮᱭᱟ ᱟᱫᱚ ᱟᱫᱚ ᱚᱠᱚᱭ ᱦᱚᱸ ᱠᱚ ᱫᱚᱱ ᱵᱟᱲᱟᱭ ᱜᱮᱭᱟ ᱟᱨ ᱮᱴᱟᱜ ᱥᱮᱫ ᱫᱚᱞᱤᱧ ᱧᱮᱞ ᱠᱟᱫᱟ ᱫᱚᱱ ᱟᱠᱚ ᱠᱚᱲᱟ ᱜᱤᱫᱽᱨᱟᱹ ᱠᱚᱦᱚᱸ᱾
ᱦᱮᱸ, ᱟᱫᱚ ᱜᱚᱝᱠᱮ ᱱᱚᱝᱠᱟ ᱠᱩᱲᱤ ᱠᱚᱦᱚᱸ ᱛᱟᱦᱞᱮ ᱠᱚ ᱮᱱᱮᱡᱽ ᱜᱮᱭᱟ ᱥᱮ ᱵᱟᱝ? ᱠᱩᱲᱤ ᱠᱚᱦᱚᱸ ᱠᱚ ᱮᱱᱮᱡᱽ ᱜᱮᱭᱟ ᱥᱮ ᱵᱟᱝ ᱛᱟᱦᱚᱞᱮ, ᱤᱭᱟᱹ ᱤᱱ ᱦᱤᱞᱳᱜ ᱥᱟᱨᱫᱤ ᱦᱤᱞᱳᱜ?
ᱦᱮᱸ ᱠᱩᱲᱤ ᱠᱮᱫᱚ ᱠᱚ ᱮᱱᱮᱡᱽ ᱟᱠᱚ᱾ ᱯᱩᱨᱟᱹᱼᱼ ᱟᱱᱮ ᱱᱟᱭᱠᱮ ᱚᱲᱟᱜ ᱠᱷᱚᱡ ᱡᱟᱦᱮᱨ ᱛᱷᱟᱱ ᱟᱹᱜᱩ ᱦᱟᱹᱵᱤᱡ᱾ ᱟᱨᱦᱚᱸ ᱡᱟᱦᱮᱨᱼᱼ ᱛᱷᱟᱱ ᱠᱷᱚᱡ ᱤᱫᱤ ᱦᱟᱹᱵᱤᱡ ᱠᱚᱫᱚ ᱠᱚ ᱮᱱᱮᱡᱽ ᱜᱮᱭᱟ ᱾ ᱠᱚ ᱠᱩᱲᱤ ᱜᱤᱫᱽᱨᱟᱹ ᱠᱚᱫᱚ ᱠᱚ᱾ ᱟᱫᱚ ᱠᱚᱲᱟ ᱠᱚᱫᱚᱼᱼ ᱟᱫᱚ ᱠᱚ ᱪᱮᱫ ᱠᱚ ᱪᱤᱠᱟᱹᱭᱟ᱾ ᱟᱫᱚ ᱩᱱᱠᱩ ᱫᱚ ᱠᱚ ᱨᱩ ᱵᱟᱲᱟᱭ ᱟᱠᱚ᱾
ᱦᱮᱸ, ᱦᱮᱸ, ᱦᱮᱸ᱾
ᱟᱫᱚ ᱜᱚᱝᱠᱮ ᱟᱞᱮ ᱫᱚ ᱵᱟᱦᱟ ᱠᱚᱦᱚᱸ ᱞᱮ ᱫᱚᱱ ᱜᱮᱭᱟ ᱥᱮ ᱾ ᱟᱨ ᱫᱳᱸᱜᱮᱲ ᱠᱚᱦᱚᱸ ᱞᱮ ᱫᱚᱱ ᱜᱮᱭᱟ᱾ ᱛᱟᱦᱚᱞᱮ ᱱᱚᱝᱠᱟᱼᱼ ᱟᱭᱢᱟ ᱡᱟᱭᱜᱟ ᱨᱮᱜᱮ ᱱᱚᱝᱠᱟ ᱵᱟᱦᱟ ᱠᱚ ᱵᱟᱠᱚ ᱫᱚᱱ ᱜᱮᱭᱟ ᱾ ᱟᱫᱚ ᱱᱚᱝᱠᱟ ᱟᱥᱮ ᱯᱟᱥᱮᱼᱼ ᱡᱟᱭᱜᱟ ᱨᱮᱫᱚ ᱟᱞᱮ ᱠᱚ ᱱᱮᱣᱛᱟ ᱤᱫᱤ ᱞᱮᱭᱟ ᱟᱨᱠᱤ᱾ ᱟᱫᱚ ᱡᱟᱦᱟᱸ ᱛᱤᱱᱟᱹᱜ ᱜᱮ ᱢᱟᱹᱱᱼᱼ ᱠᱚ ᱮᱢᱟ ᱞᱮᱭᱟ᱾ ᱟᱫᱚ ᱚᱱᱠᱟ ᱞᱮ ᱫᱚᱱ ᱠᱟᱛᱟ ᱠᱚᱣᱟ᱾ ᱦᱩᱸ
ᱦᱳᱭ ᱟᱞᱮ ᱥᱮ ᱦᱚᱸ ᱚᱱᱠᱟ᱾ ᱠᱤᱪᱷᱩ ᱚᱱᱮ ᱫᱷᱟᱨᱮ ᱯᱟᱥ ᱠᱚᱨᱮ ᱢᱟᱱᱮ ᱫᱚᱢᱮ ᱥᱳᱨ ᱫᱚ ᱵᱟᱝ, ᱠᱟᱹᱴᱤᱡ ᱥᱟᱸᱜᱤᱧ ᱧᱚᱜ ᱠᱚᱨᱮ ᱚᱱᱠᱟ ᱟᱸᱡᱚᱢ ᱵᱟᱲᱟ ᱦᱳᱭ ᱠᱟᱱᱟ᱾ ᱚᱱᱠᱟ ᱫᱚᱱ ᱞᱟᱹᱜᱤᱫ ᱠᱚ ᱤᱫᱤ ᱠᱚᱣᱟ ᱠᱚ᱾
ᱦᱮᱸ, ᱦᱮᱸ᱾
ᱟᱨ, ᱟᱨᱦᱚᱸ ᱠᱤᱪᱷᱩ ᱡᱤᱱᱤᱥ ᱧᱮᱞ ᱦᱳᱭ ᱠᱟᱱᱟ᱾ ᱡᱮᱢᱚᱱᱼᱼ ᱥᱮᱨᱮᱧ ᱠᱚᱦᱚᱸ ᱵᱟᱝ ᱢᱤᱫᱚᱜ ᱛᱟᱵᱚᱱᱟ᱾
ᱦᱮᱸ, ᱦᱮᱸ, ᱦᱮᱸ ᱚᱱᱟᱛ
ᱦᱮᱸ, ᱥᱮᱨᱮᱝ ᱠᱚᱦᱚᱸ ᱠᱟᱴᱤᱡ ᱵᱷᱮᱜᱟᱨ ᱧᱚᱜ ᱜᱮᱛᱟ ᱵᱚᱱᱟ᱾ ᱟᱞᱮ ᱥᱮᱫ ᱱᱚᱛᱮ ᱢᱟ, ᱱᱚᱛᱮ ᱡᱩᱫᱤ ᱱᱚᱝᱠᱟ ᱠᱚ ᱥᱮᱨᱮᱧ ᱟᱠᱚ ᱾ᱦᱳᱭᱛᱚ ᱟᱯᱮ ᱥᱮᱫ ᱫᱚ ᱠᱟᱴᱤᱡᱼᱼ ᱟᱵᱟᱨ ᱠᱟᱴᱤᱡ ᱟᱞᱟᱫᱟ ᱧᱚᱜ ᱠᱚ ᱥᱮᱨᱮᱧ ᱟᱠᱚ᱾ ᱥᱮᱨᱮᱧ ᱠᱚᱦᱚᱸ ᱠᱟᱹᱴᱤᱡ ᱮᱱᱮ ᱵᱷᱮᱜᱟᱨ ᱧᱚᱜ ᱜᱮᱛᱟ ᱵᱚᱱᱟ᱾ ᱟᱫᱚᱼᱼ
ᱵᱷᱮᱜᱟᱨ ᱜᱮ, ᱵᱷᱮᱜᱟᱨ ᱜᱮ ᱛᱟᱵᱚᱱ ᱨᱮᱦᱚᱸ ᱡᱟᱦᱟᱸ ᱩᱫᱫᱮᱥᱥᱚ ᱛᱟᱵᱚᱱ ᱥᱮᱨᱮᱧ ᱨᱮᱱᱟᱜ ᱦᱮᱸ ᱥᱮ ᱵᱟᱝ᱾ ᱚᱱᱟ ᱫᱚ, ᱚᱱᱟ ᱫᱚ ᱢᱤᱫ ᱜᱮᱛᱟ ᱵᱚᱱᱟ
ᱦᱮᱸ ᱩᱫᱫᱮᱥᱥᱚ ᱫᱚ ᱢᱤᱫ ᱜᱮᱛᱟ ᱵᱚᱱᱟ᱾
ᱦᱳᱭ, ᱦᱳᱭ, ᱦᱳᱭ᱾
ᱵᱟᱠᱷᱟᱱ ᱥᱮᱨᱮᱧ ᱚᱱᱮ ᱵᱷᱮᱜᱟᱨ ᱫᱟᱲᱮᱭᱟᱜᱼᱟ᱾
ᱦᱳᱭ, ᱦᱳᱭ, ᱨᱟᱦᱟ, ᱨᱟᱦᱟ ᱩᱞᱴᱟᱹ ᱫᱟᱲᱮᱭᱟᱜᱼᱟ᱾ ᱢᱤᱫ ᱵᱟᱨ ᱠᱟᱛᱷᱟ ᱦᱚᱸ ᱩᱞᱴᱟᱹ ᱫᱟᱲᱮᱭᱟᱜᱼᱟ᱾
ᱦᱳᱭ, ᱦᱮᱸ ᱢᱤᱫ ᱵᱟᱨ ᱠᱟᱛᱷᱟ ᱦᱚᱸ ᱩᱞᱴᱟᱹᱣ ᱫᱟᱲᱮᱭᱟᱜᱼᱟ᱾
ᱦᱮᱸ, ᱦᱮᱸ, ᱦᱮᱸ᱾
ᱟᱫᱚ ᱚᱱᱮ ᱚᱝᱠᱟ᱾ ᱡᱟᱦᱟᱸ ᱥᱮᱫ ᱢᱟᱱᱮ ᱡᱟᱦᱟᱸ ᱥᱮᱫ ᱡᱮᱢᱚᱱ ᱢᱟᱱᱮ ᱤᱭᱟᱹ ᱞᱟᱭᱼᱞᱟᱠᱪᱟᱨ ᱛᱟᱵᱚᱱ᱾ ᱚᱝᱠᱟ ᱜᱮ ᱛᱚᱵᱚᱱ ᱚᱱᱮ ᱯᱟᱞᱟᱣ ᱤᱫᱤᱭ ᱟᱵᱚᱱ᱾
ᱦᱮᱸ, ᱦᱮᱸ᱾
ᱥᱮᱫᱟᱭ ᱦᱟᱲᱟᱢ ᱦᱟᱯᱲᱟᱢ ᱠᱚ ᱡᱟᱦᱟᱸᱭ ᱠᱚᱠᱚ, ᱚᱱᱮ ᱟᱹᱨᱤᱪᱟᱹᱞᱤ ᱠᱚ ᱫᱚᱦᱚᱴᱚᱣ ᱠᱟᱜ ᱵᱚᱱᱟ᱾ ᱩᱱᱠᱩᱣᱟᱜ ᱧᱮᱞ ᱠᱟᱛᱮᱫ ᱜᱮ ᱛᱚ ᱵᱚᱱ ᱥᱮᱬᱟ ᱤᱫᱤᱭ ᱫᱟ᱾ ᱦᱩᱸ᱾
ᱴᱷᱤᱠ ᱜᱮᱭᱟ ᱛᱟᱦᱚᱞᱮ ᱟᱫᱚ᱾ ᱤᱭᱟᱹ ᱱᱤᱛᱚᱜᱟᱜ ᱚᱠᱛᱚ ᱫᱚ ᱪᱟᱵᱟ ᱦᱤᱡᱩᱜ ᱠᱟᱱᱟ᱾ ᱛᱟᱦᱚᱞᱮ ᱟᱹᱞᱤᱧ ᱢᱤᱫ ᱫᱷᱟᱣ ᱞᱤᱧ ᱞᱟᱜᱟᱣ ᱟᱵᱤᱱ ᱥᱮ ᱪᱮᱫ᱾
ᱦᱳᱭ ᱢᱟ ᱞᱟᱜᱟᱣ ᱵᱤᱱ᱾
ᱟᱪᱪᱷᱟ᱾
ᱦᱮᱸ, ᱦᱩᱸ᱾